ᱦᱮᱞᱳ
ᱦᱮᱸ ᱡᱚᱦᱟᱨ ᱜᱮ᱾
ᱦᱮᱸ ᱡᱚᱸᱦᱟᱨ ᱜᱮ ᱟᱸᱡᱚᱢ ᱧᱟᱢᱚᱜ ᱠᱟᱱᱟ ᱵᱮᱥ ᱜᱮ᱾
ᱦᱮᱸ ᱟᱸᱡᱚᱢᱚᱜ ᱠᱟᱱᱟ ᱵᱮᱥ ᱠᱚ ᱾
ᱟᱪᱪᱷᱟ ᱛᱚᱵᱮ ᱟᱹᱰᱤ ᱱᱟᱯᱟᱭ ᱮᱱᱠᱷᱟᱱ ᱫᱚ ᱦᱚᱸᱜᱼᱚᱭ ᱡᱟᱦᱟᱸᱧ ᱞᱟᱹᱭᱮᱫ ᱛᱟᱦᱮᱸᱱ, ᱡᱮ ᱦᱚᱸᱜᱼᱚᱭ ᱥᱟᱸᱜᱮ ᱵᱟᱹᱨᱭᱟᱹᱛ ᱟᱛᱮᱫ ᱫᱷᱚᱞᱰᱟ ᱠᱟᱛᱮᱜ ᱵᱟᱯᱞᱟ ᱦᱮᱸ ᱥᱮ,
ᱦᱮᱸ ᱦᱮᱸ
ᱦᱮᱸ ᱥᱟᱸᱜᱮ ᱵᱟᱹᱨᱭᱟᱹᱛ ᱫᱚ ᱢᱮᱱᱟᱜᱼᱟ᱾ ᱢᱮᱱᱠᱷᱟᱱ ᱡᱟᱦᱟᱸ ᱰᱷᱳᱞ ᱰᱷᱟ ᱠᱟᱛᱮᱫ ᱵᱟᱯᱞᱟ ᱫᱚ ᱵᱟᱹᱱᱩᱜᱼᱟ᱾ ᱟᱞᱮ ᱫᱚ ᱴᱟᱢᱟᱠ, ᱛᱩᱢᱫᱟᱜ ᱛᱮᱜᱮ ᱵᱟᱯᱞᱟ ᱫᱚ ᱦᱩᱭᱩᱜ ᱜᱮᱭᱟ᱾
ᱛᱚᱵᱮ ᱦᱚᱸᱜ-ᱚᱭ ᱟᱯᱮ ᱴᱟᱢᱟᱠ ᱛᱩᱢᱫᱟᱜ ᱟᱛᱮ ᱵᱟᱯᱞᱟ ᱛᱚᱵᱮ ᱦᱚᱸᱜ-ᱚᱭ ᱮᱸ ᱡᱟᱦᱟᱸ ᱫᱚ ᱦᱟᱯᱮ ᱯᱮ ᱞᱟᱹᱭᱟ ᱡᱮ ᱠᱩᱲᱤ ᱦᱚᱯᱚᱱ ᱥᱮᱫ ᱫᱚ ᱮᱸ ᱵᱷᱚᱡᱽ ᱫᱚ ᱵᱟᱝ ᱯᱮ ᱡᱚᱢ ᱦᱚᱪᱚ ᱠᱚᱣᱟ᱾ ᱮᱸᱻ ᱠᱷᱟᱹᱞᱤ ᱚᱱᱟ ᱪᱟᱹᱰᱤ ᱪᱟᱹᱰᱤ ᱵᱷᱳᱡᱽ ᱜᱮᱯᱮ ᱡᱚᱢ ᱦᱚᱪᱚ ᱠᱚ ᱛᱟᱦᱮᱸᱱᱟ ᱦᱮᱸ ᱥᱮ᱾
ᱦᱳᱭ ᱦᱳᱭ ᱦᱳᱭ
ᱟᱪᱪᱷᱟ ᱛᱚᱵᱮ ᱟᱹᱰᱤ ᱱᱟᱯᱟᱭ ᱛᱚᱵᱮ ᱟᱯᱮ ᱥᱮᱫ ᱫᱚ ᱦᱳ ᱵᱟᱯᱞᱟ ᱠᱚᱨᱮ ᱫᱚ ᱱᱟᱹᱴᱩᱣᱟᱹ ᱠᱚᱫᱚ ᱠᱚ ᱫᱚᱱ ᱜᱮᱭᱟ ᱥᱮ ᱵᱟᱝᱟ?
ᱩ ᱵᱟᱝ ᱵᱟᱝ ᱟᱞᱮ ᱥᱮᱫ ᱫᱚ ᱵᱟᱠᱚ ᱫᱚᱱᱟ ᱥᱩᱫᱩ ᱠᱩᱲᱤ ᱜᱤᱫᱽᱨᱟᱹ ᱵᱤᱫᱟᱹᱭ ᱥᱚᱢᱚᱭ ᱫᱚ ᱵᱟᱞᱟᱭᱟ ᱠᱚ ᱫᱚᱱᱟ ᱟᱨ ᱡᱟᱦᱟᱸ, ᱫᱚᱝ ᱠᱚ ᱮᱱᱮᱡᱟᱠᱚ ᱵᱟᱹᱦᱩ ᱥᱮᱴᱮᱨ ᱠᱟᱛᱮᱜ᱾ ᱟᱨ ᱤᱱᱟᱹ ᱠᱚᱜᱮ ᱦᱩᱭᱩᱜ ᱜᱮᱭᱟ ᱾
ᱟᱪᱪᱷᱟ ᱟᱞᱮ ᱥᱮᱫ ᱫᱚ ᱟᱞᱮ ᱥᱮᱫ ᱫᱚ ᱱᱚᱜᱼᱚᱭ ᱡᱟᱦᱟᱸ ᱫᱚ ᱥᱤᱸᱫᱽᱨᱟᱹᱫᱟᱱ ᱚᱠᱛᱚ ᱫᱚ ᱠᱚᱲᱟ ᱦᱚᱯᱚᱱ ᱱᱟᱹᱴᱩᱣᱟᱹ ᱠᱚᱫᱚ ᱚᱱᱟ ᱰᱷᱚᱞᱼᱰᱷᱟᱠ ᱠᱚ, ᱯᱮᱯᱲᱮᱡ ᱠᱚ, ᱴᱮᱚᱝ ᱠᱚ᱾ ᱟᱹᱰᱤ ᱢᱚᱸᱡᱽ ᱜᱮ ᱥᱟᱰᱮᱭᱟ ᱥᱟᱰᱮ ᱥᱟᱰᱮ ᱛᱮᱠᱚ ᱨᱩᱻ ᱨᱩ ᱛᱮᱠᱚ ᱵᱚᱞᱚᱱᱟ ᱟᱹᱛᱩ- ᱨᱩ ᱨᱩ ᱛᱮᱜᱤ ᱜᱚᱴᱟ ᱥᱮᱸᱫᱽᱨᱟᱢ ᱫᱟᱜ ᱥᱤᱸᱫᱽᱨᱟᱹ ᱫᱷᱟᱱ ᱾ ᱯᱟᱨᱚᱢᱟ ᱛᱤᱱ ᱫᱷᱟᱹᱵᱤᱡ ᱵᱟᱹᱦᱩ ᱥᱤᱸᱫᱩᱨ ᱪᱟᱞ ᱵᱟᱝ ᱦᱩᱭᱩᱜ ᱠᱟᱱ, ᱩᱱ ᱵᱷᱳᱨ ᱫᱷᱟᱹᱵᱤᱡ ᱚᱱᱟ ᱠᱩ ᱥᱟᱰᱮ ᱜᱮᱭᱟ ᱟᱨᱠᱚ ᱮᱱᱮᱡ ᱜᱮᱭᱟ ᱦᱮᱸᱥᱮ᱾ ᱟᱨ ᱛᱟᱯᱚᱨᱮ ᱟᱞᱮ ᱥᱮᱫ ᱫᱚ ᱵᱷᱟᱜᱮ ᱮᱸ ᱵᱟᱸᱫᱟ ᱦᱚᱯᱚᱱ ᱦᱚᱸ ᱠᱩᱲᱤ ᱦᱚᱯᱚᱱ ᱥᱮᱫ ᱦᱚᱸᱠᱚ ᱫᱩᱲᱩᱵ ᱠᱚᱣᱟ ᱟᱫᱚ ᱟᱯᱮ ᱥᱮᱫ ᱫᱚ ᱵᱟᱫᱟ ᱦᱚᱯᱚᱱ ᱫᱚ ᱠᱩᱲᱤ ᱦᱚᱯᱚᱱ ᱥᱮᱫ ᱠᱚᱲᱟ ᱯᱮ ᱫᱩᱲᱩᱵ ᱠᱚ ᱛᱟᱦᱮᱱᱟ?
ᱸ ᱵᱟᱝ ᱵᱟᱝ ᱟᱞᱮ ᱫᱚ ᱵᱟᱞᱮ ᱫᱩᱲᱩᱵ ᱠᱚ ᱛᱟᱦᱮᱸᱜᱼᱟ ᱠᱩᱲᱤ ᱜᱤᱫᱽᱨᱟᱹ ᱥᱮᱡ ᱫᱚ।
ᱟᱪᱪᱷᱟ ᱛᱚᱵᱮ ᱟᱯᱮ ᱥᱮᱫ ᱫᱚ ᱠᱩᱲᱤ ᱜᱤᱫᱽᱨᱟᱹ ᱫᱚ, ᱵᱟᱸᱫᱟ ᱦᱚᱯᱚᱱ ᱫᱚ ᱵᱟᱯᱮ ᱫᱩᱲᱩᱵ ᱠᱚᱣᱟ ᱦᱮᱸ ᱥᱮ ᱛᱚᱵᱮ ᱦᱚᱸᱜᱼᱚᱭ ᱼᱼ ᱟᱢᱫᱟ ᱡᱟᱭᱜᱟ ᱨᱮ ᱧᱮᱞᱚᱜᱼᱟ ᱡᱮ ᱠᱩᱲᱤ ᱦᱚᱯᱚᱱ ᱼᱼ ᱟᱹᱰᱤ ᱡᱤᱱᱤᱥ ᱠᱚ ᱫᱟᱹᱵᱤᱭᱟ ᱚᱲᱟᱜ ᱨᱮᱱ ᱦᱚᱲ ᱠᱚ ᱫᱟᱹᱵᱤ ᱟᱠᱚᱣᱟ᱾ ᱡᱮ ᱤᱧᱫᱚ ᱦᱟᱱᱟ ᱫᱚᱨᱠᱟᱨ ᱛᱤᱧ᱾ ᱱᱚᱣᱟ ᱫᱚᱨᱠᱟᱨ ᱤᱧ ᱫᱚ ᱱᱚᱣᱟ ᱵᱟᱝᱠᱷᱟᱱ ᱫᱚ ᱡᱟᱢᱟᱭ ᱚᱲᱟᱜ ᱵᱟᱹᱧ ᱪᱟᱞᱟᱜᱼᱟ, ᱞᱟᱸᱫᱟᱣᱤᱧᱟᱹ ᱠᱚ। ᱤᱧ ᱨᱮᱱ ᱜᱟᱛᱮ ᱠᱩᱲᱤ ᱠᱩᱼᱼ ᱚᱱᱠᱟ ᱠᱟᱛᱷᱟ ᱠᱚ ᱟᱸᱡᱚᱢᱚᱜᱼᱟ ᱛᱚᱵᱮ ᱟᱯᱮ ᱥᱮᱫ ᱦᱚᱸᱜ ᱱᱚᱝᱠᱟᱱᱟᱜ ᱠᱟᱛᱷᱟ ᱠᱚᱥᱮ- ᱟᱸᱡᱚᱢ ᱠᱟᱱᱟ ᱥᱮ ᱵᱟᱝ ᱤᱧ ᱱᱚᱣᱟ ᱤᱢᱟᱹᱧ ᱜᱮ ᱦᱩᱭᱩᱜ ᱛᱟᱯᱮᱭᱟ ᱵᱟᱠᱷᱟᱡ ᱤᱧ ᱫᱚ ᱵᱟᱹᱧ ᱡᱟᱶᱟᱭᱚᱜ ᱟᱨ ᱵᱟᱹᱧ ᱵᱟᱯᱞᱟᱜᱼᱟ ᱚᱱᱠᱟᱱᱟᱜ ᱠᱟᱛᱷᱟ᱾
ᱦᱮᱸ ᱚᱱᱠᱟ ᱢᱟ ᱟᱞᱮᱥᱮᱫ ᱫᱚ ᱵᱟᱝ ᱦᱩᱭᱩᱜ ᱜᱮᱭᱟ ᱮᱴᱟᱜ ᱟᱛᱳ ᱠᱚᱨᱮ ᱯᱷᱳᱱ ᱠᱚᱨᱮ ᱜᱮ ᱧᱮᱞ ᱼᱼ ᱦᱩᱭ ᱟᱠᱟᱱᱟ ᱱᱤᱭᱩᱥ ᱠᱚᱨᱮ ᱡᱮ ᱟᱹᱰᱤ ᱠᱤᱪᱷᱩ ᱠᱚ ᱮᱢᱟ ᱠᱚ ᱠᱟᱱᱟ ᱵᱟᱯᱞᱟ ᱨᱮᱫᱚ ᱮᱠᱢᱟᱛᱨᱚ ᱠᱚ ᱮᱢᱟ ᱼᱼ ᱠᱟᱣᱟ ᱡᱟᱦᱟᱸ ᱠᱟᱥᱟ ᱞᱚᱴᱟ ᱠᱟᱥᱟ ᱵᱟᱹᱴᱤ, ᱠᱟᱥᱟ ᱛᱟᱹᱨᱤ, ᱟᱨ ᱥᱟᱶᱛᱮ ᱡᱟᱦᱟᱸ ᱠᱚ ᱢᱚᱬᱮ ᱜᱚᱴᱟᱝ ᱢᱚᱬᱮ ᱦᱚᱲ ᱟᱛᱩᱨ ᱨᱮᱱ ᱢᱚᱬᱮ ᱦᱚᱲ ᱠᱚ ᱧᱮᱞ ᱫᱚ ᱤᱱᱟᱹ ᱦᱚᱸ ᱜᱮᱠᱚ ᱠᱩᱞ ᱟᱠᱚ ᱜᱮᱭᱟ ᱟᱞᱮ ᱫᱚ। ᱠᱷᱟᱴ ᱟᱞᱚᱝ ᱟᱞᱢᱟᱨᱤ ᱯᱟᱞᱚᱝ ᱠᱷᱚ ᱚᱱᱟ ᱠᱚᱫᱚ ᱵᱟᱠᱚ ᱠᱩᱞ ᱜᱮᱭᱟ ᱟᱞᱮ ᱥᱮᱫ ᱫᱚ। ᱤᱱᱟᱹᱜᱮ ᱢᱟᱺᱡᱷᱤ ᱡᱟᱦᱟᱸᱱᱟᱜ ᱞᱟᱦᱟ ᱠᱷᱚᱱᱟᱜ ᱮ ᱱᱤᱭᱮᱢ ᱟᱹᱜᱩ ᱟᱠᱟᱫ ᱛᱟᱞᱮᱭᱟ। ᱟᱞᱮ ᱡᱟᱦᱟᱸ ᱟᱛᱩ ᱢᱚᱬᱮ ᱦᱚᱲ ᱠᱚ ᱧᱮᱞᱟ᱾ ᱠᱚ ᱢᱚᱬᱮ ᱜᱚᱴᱟᱝ ᱡᱤᱱᱤᱥ ᱚᱱᱟ ᱠᱚᱜᱮ ᱠᱚ ᱠᱳᱞ ᱟᱠᱚᱣᱟ ᱟᱨ ᱼᱼ ᱟᱞᱮᱥᱮᱫ ᱫᱚ ᱱᱟᱜᱼᱚᱭ ᱡᱟᱦᱟᱸᱭ ᱢᱤᱫ ᱵᱟᱨ ᱦᱚᱲ ᱚᱱᱠᱟᱭ ᱫᱟᱲᱮᱭᱟᱜᱼᱟ, ᱠᱤᱥᱟᱹᱬ ᱦᱚᱲ ᱩᱱᱤ ᱫᱚ ᱟᱡ ᱯᱟᱨᱥᱚᱱᱟᱞ ᱵᱷᱟᱵᱽ ᱼᱼ ᱛᱮ ᱤᱱᱟᱹ ᱵᱟᱯᱞᱟ ᱦᱤᱞᱳᱜ ᱫᱚ ᱵᱟᱭ ᱤᱫᱤᱭᱟᱭ ᱨᱮᱦᱚᱸ ᱼᱼ ᱟᱭᱟᱜ ᱠᱩᱥᱤ ᱡᱟᱦᱟᱸ ᱛᱤᱥ ᱜᱮ ᱠᱤᱨᱤᱧ ᱠᱟᱛᱮ ᱮᱢᱟᱭ ᱛᱟᱭᱟ ᱟᱡ ᱨᱮᱱ ᱦᱚᱯᱚᱱ ᱮᱨᱟ ᱡᱩᱫᱤ ᱟᱭᱟᱜ ᱤᱪᱪᱷᱟᱹ ᱢᱮᱱᱟᱜ ᱛᱟᱭᱟ᱾ ᱢᱮᱱᱠᱷᱟᱱ ᱟᱞᱮ ᱥᱮᱫ ᱫᱚ ᱚᱱᱠᱟ ᱫᱚ ᱵᱟᱝ। ᱥᱮ ᱵᱟᱯᱞᱟ ᱦᱤᱞᱳᱜ ᱚᱱᱟ ᱠᱚ ᱦᱟᱱᱟ ᱠᱚ ᱮᱢᱟ ᱠᱚᱣᱟ ᱚᱱᱠᱟ ᱫᱚ ᱵᱟᱠᱚ ᱮᱢᱟ ᱠᱚᱣᱟ ᱟᱞᱮ ᱥᱮᱫ ᱫᱚ।
ᱟᱪᱪᱷᱟ ᱛᱷᱚ ᱟᱹᱰᱤ ᱱᱟᱯᱟᱭ ᱟᱞᱮᱥᱮᱫ ᱫᱚ ᱦᱚᱸᱜ -ᱚᱭ ᱵᱟᱪᱷᱟᱣᱟᱠᱚ ᱠᱩᱲᱤ ᱦᱚᱯᱚᱱ ᱠᱚ ᱡᱟᱹᱥᱛᱤ ᱠᱚ ᱵᱟᱪᱷᱟᱣᱟ। ᱦᱮᱸ ᱟᱠᱚᱣᱟᱜ ᱫᱟᱹᱵᱤ ᱠᱚ ᱫᱚᱦᱚᱭᱟ ᱡᱮ ᱦᱮᱸ᱾ ᱡᱟᱶᱟᱭ ᱚᱲᱟᱜ ᱫᱚ ᱵᱟᱹᱧ ᱪᱟᱞᱟᱜᱼᱟ ᱥᱮ ᱦᱟᱱᱟ ᱤᱢᱟᱹᱧ ᱯᱮ ᱤᱧᱫᱚ ᱵᱟᱠᱷᱟᱡ ᱵᱟᱹᱧ ᱡᱟᱶᱟᱭᱚᱜᱼᱟ᱾ ᱡᱟᱶᱟᱭ ᱚᱲᱟᱜ ᱨᱮᱫᱚ ᱚᱱᱠᱟᱱᱟᱜ ᱠᱟᱛᱷᱟ ᱠᱚ ᱟᱹᱰᱤ ᱨᱚᱠᱚᱢᱟᱜ ᱠᱟᱛᱷᱟ ᱠᱚ ᱟᱸᱡᱚᱢ ᱟᱠᱟᱱᱟ᱾ ᱟᱨ ᱧᱮᱞ ᱼᱼ ᱧᱮᱞ ᱟᱠᱟᱱᱟ ᱟᱨ ᱟᱠᱚ ᱚᱲᱟᱜ ᱨᱮᱱ ᱦᱚᱲ ᱠᱚ ᱮᱢ ᱪᱟᱞ ᱟᱠᱟᱜ ᱠᱚᱣᱟ ᱦᱮᱸ ᱥᱮ। ᱛᱚᱵᱮ ᱟᱯᱮ ᱥᱮᱫ ᱦᱚᱸ ᱢᱟᱹᱭ ᱞᱩᱝᱛᱤᱜ ᱞᱩᱝᱛᱤ ᱫᱚ ᱛᱤᱱᱟᱹᱜ ᱦᱚᱲ ᱠᱚᱯᱮ ᱪᱟᱞᱟᱜᱼᱟ? ᱥᱟᱶᱛᱮ ᱡᱟᱦᱟᱸᱭ ᱼᱼ ᱧᱮᱞ ᱞᱮᱠᱟᱛᱮ ᱵᱩᱰᱷᱤ ᱦᱟᱲᱟᱢ ᱡᱟᱦᱟᱸ ᱫᱚ ᱢᱟᱢᱟ ᱜᱚ ᱥᱮ ᱜᱚᱲᱚᱢ। ᱵᱟ ᱚᱱᱠᱟᱱ ᱜᱮ ᱢᱟᱢᱟ ᱜᱚᱲᱚᱢ। ᱚᱱᱠᱟ ᱠᱚ ᱦᱮᱞᱟᱜ ᱜᱮᱭᱟ ᱟᱯᱮ ᱥᱮᱫ ᱫᱚᱠᱚ ᱦᱮᱞᱟᱜ ᱜᱮᱭᱟ ᱥᱮ ᱵᱟᱝ ᱟᱞᱮ ᱥᱮᱫ ᱫᱚ ᱡᱟᱹᱥᱛᱤ ᱠᱚ ᱦᱮᱞᱟᱜᱼᱟ।
ᱦᱮᱸ ᱟᱞᱮ ᱥᱮᱫ ᱦᱚᱸᱠᱚ ᱫᱚᱠᱚ ᱪᱟᱞᱟᱜ ᱜᱮᱭᱟ।
ᱟᱨ ᱞᱩᱝᱛᱤ ᱫᱚ ᱢᱤᱫ ᱦᱚᱲ ᱜᱮ ᱛᱟᱦᱮᱱ ᱜᱮᱭᱟ ᱠᱩᱲᱤ ᱜᱤᱫᱽᱨᱟᱹ ᱡᱟᱦᱟᱸᱭ ᱵᱟᱹᱦᱩ ᱠᱩᱲᱤ ᱜᱤᱫᱽᱨᱟᱹ ᱥᱟᱞᱟᱜ ᱩᱱᱤ ᱡᱟᱦᱟᱸᱭ ᱟᱠ ᱼᱼ ᱛᱟᱦᱮᱱ ᱜᱮᱭᱟ ᱩᱱᱤ ᱮᱠᱞᱟ ᱜᱮ। ᱟᱨ ᱡᱚᱠᱷᱚᱱ ᱠᱩᱲᱤ ᱜᱤᱫᱽᱨᱟᱹ ᱠᱚ ᱤᱫᱤᱭᱮᱭᱟᱠᱚ ᱡᱚᱠᱷᱚᱱ ᱦᱟᱸᱰᱮ ᱡᱟᱶᱟᱭ ᱚᱲᱟᱜ ᱠᱚ ᱤᱫᱤᱭᱮᱭᱟ ᱤᱱᱟᱹ ᱼᱼ ᱥᱟᱶᱛᱮ ᱟᱭᱟᱜ ᱯᱤᱪᱷᱞᱟᱹ ᱨᱮᱠᱚ ᱫᱩᱲᱩᱵ ᱟᱠᱚ ᱫᱟᱨᱟᱢ ᱥᱚᱢᱚᱭ। ᱟᱡ ᱢᱟᱢᱟ ᱟᱭᱳ ᱛᱟᱠᱚ ᱟᱡ ᱟᱡ ᱟᱠᱚ ᱼᱼ ᱟᱠᱚᱨ ᱡᱟᱦᱟᱸᱭ ᱞᱟᱸᱫᱟ ᱟᱠᱚ ᱡᱟᱦᱟᱭ ᱜᱟᱱᱚᱜ ᱦᱚᱲ ᱢᱟᱢᱟ ᱟᱭᱳ ᱛᱟᱠᱚ ᱟᱨ ᱥᱟᱶᱛᱮ ᱵᱟᱵᱟ ᱟᱭᱳ ᱛᱟᱠᱚ ᱥᱟᱱᱟᱢ ᱠᱚᱜᱮ ᱩᱱᱠᱩ ᱼᱼ ᱵᱟᱹᱨᱤᱭᱟᱹᱛᱚᱜ ᱠᱚ ᱪᱟᱞᱟᱜᱼᱟ ᱟᱞᱮ ᱥᱮᱫ ᱫᱚ ᱟᱨ ᱞᱩᱝᱛᱤ ᱵᱩᱲᱦᱤ ᱫᱚ ᱢᱤᱫᱴᱮᱱ ᱜᱮ ᱛᱟᱦᱮᱱᱟ ᱞᱩᱝᱛᱤ ᱠᱩᱲᱤ ᱜᱤᱫᱽᱨᱟᱹ। ᱟᱹᱰᱤ ᱜᱟᱱ ᱠᱚ ᱪᱟᱞᱟᱜ ᱜᱮᱭᱟ ᱮᱢᱱᱤ ᱠᱩᱲᱤ ᱜᱤᱫᱽᱨᱟᱹ ᱠᱚᱦᱚᱸ ᱠᱚ ᱪᱟᱞᱟᱜ ᱜᱮᱭᱟ ᱠᱚ ᱟᱨ ᱚᱱᱠᱟ ᱞᱟᱸᱫᱟ ᱜᱟᱱᱚᱜ ᱦᱚᱲ ᱠᱚ। ᱠᱚ ᱪᱟᱞᱟᱜ ᱜᱮᱭᱟ।
ᱟᱪᱪᱷᱟ ᱛᱚᱵᱮ ᱟᱹᱰᱤ ᱱᱟᱯᱟᱭ ᱟᱯᱮ ᱥᱮᱫ ᱫᱚ ᱦᱚᱸᱜ ᱚᱝᱠᱟ ᱡᱮ ᱦᱮᱛᱩ ᱦᱚᱸᱠᱚ ᱪᱟᱞᱟᱜ ᱜᱮᱭᱟ ᱦᱮᱸ ᱥᱮ ᱟᱞᱮ ᱥᱮᱫ ᱦᱚᱸᱠᱚ ᱪᱟᱞᱟᱣ ᱫᱚ ᱠᱚ ᱪᱟᱞᱟᱜ ᱜᱮᱭᱟ ᱡᱟᱹᱥᱛᱤ ᱠᱚ ᱪᱟᱞᱟᱜᱼᱟ ᱧᱮᱞ ᱟᱠᱟᱱ ᱜᱮᱭᱟ ᱛᱚ ᱟᱯᱮ ᱥᱮᱫ ᱫᱚ ᱵᱟᱞᱟᱭᱟ ᱫᱚ ᱛᱤᱱᱟᱹᱜ ᱫᱤᱱ ᱯᱚᱨᱮ ᱵᱟᱞᱟᱭᱟ ᱠᱚ ᱸ ᱫᱚ ᱵᱟᱞᱟ ᱯᱟᱹᱬᱦᱟᱹ ᱠᱚ ᱞᱟᱹᱭ ᱜᱮᱭᱟ ᱚᱱᱟ ᱠᱚᱫᱚ ᱛᱤᱱᱟᱹᱜ ᱫᱤᱱ ᱯᱚᱨ ᱠᱚ ᱪᱟᱞᱟᱜᱼᱟ
ᱦᱮᱸ ᱟᱞᱮ ᱫᱚ ᱚᱱᱮ ᱡᱮ ᱦᱤᱞᱚᱜ ᱠᱚᱲᱟ ᱜᱤᱫᱽᱨᱟᱹ ᱡᱟᱦᱟᱸᱭ ᱵᱟᱹᱦᱩᱭ ᱟᱹᱜᱩ ᱠᱟᱫᱮ ᱫᱚ ᱡᱮ ᱦᱤᱞᱚᱜ ᱠᱩᱴᱟᱹᱢ ᱡᱟᱶᱟᱭ ᱠᱚ ᱤᱫᱤᱭ ᱫᱚᱠᱚ ᱟᱭᱟᱜ ᱱᱟᱹᱭᱦᱟᱹᱨ ᱛᱮ ᱤᱱᱟᱹ ᱦᱤᱞᱚᱜ ᱤᱱᱟᱹ ᱦᱤᱞᱚᱜ ᱫᱚ ᱵᱟᱝ ᱛᱟᱨᱯᱚᱨᱮ ᱦᱤᱞᱚᱜ ᱚᱸᱰᱮ ᱠᱩᱴᱟᱹᱢ ᱡᱟᱶᱟᱭ ᱠᱷᱚᱱᱟᱜ ᱠᱤᱱ ᱨᱩᱣᱟᱹᱲᱟ ᱟᱨ ᱤᱱᱟᱹ ᱯᱚᱨᱮ ᱦᱤᱞᱚᱜ ᱜᱮ ᱠᱩᱲᱤ ᱜᱤᱫᱽᱨᱟᱹ ᱚᱲᱟᱜ ᱟᱜ ᱠᱚᱲᱟ ᱜᱤᱫᱽᱨᱟᱹ ᱚᱲᱟᱜ ᱠᱚ ᱪᱟᱞᱟᱜᱼᱟ ᱠᱚ ᱵᱟᱞᱟ ᱡᱚᱢ ᱧᱩ ᱟᱨ ᱠᱚᱲᱟ ᱜᱤᱫᱽᱨᱟᱹ ᱚᱲᱟᱜ ᱠᱷᱚᱱᱟᱜ ᱦᱚᱸ ᱠᱩᱲᱤ ᱜᱤᱫᱽᱨᱟᱹ ᱚᱲᱟᱜ ᱠᱚ ᱦᱤᱡᱩᱜᱼᱟ ᱚᱱᱮ ᱚᱱᱠᱟ ᱟᱞᱮ ᱥᱮᱫ ᱫᱚ ᱟᱨ ᱡᱟᱦᱟᱸᱭ ᱡᱩᱫᱤ ᱢᱚᱱᱮᱭᱟ ᱡᱮ ᱠᱤᱪᱷᱩ ᱫᱤᱱ ᱯᱚᱨᱮᱧ ᱵᱟᱞᱟᱭᱟ ᱡᱚᱢ ᱧᱩ ᱟᱫᱚ ᱚᱱᱟ ᱦᱚᱸ ᱦᱩᱭ ᱫᱟᱲᱮᱭᱟᱜᱼᱟ ᱟᱭᱟᱜ ᱥᱟᱹᱛ ᱪᱮᱫ ᱞᱮᱠᱟ ᱥᱟᱹᱛ ᱚᱱᱠᱟ। ᱚᱠᱟ ᱱᱤᱨᱵᱷᱚᱨ ᱠᱟᱛᱮ ᱜᱮ ᱵᱟᱞᱟᱭᱟ ᱡᱚᱢ ᱧᱩ ᱫᱚᱠᱚ ᱡᱚᱢ ᱧᱩᱭ ᱜᱮᱭᱟ ᱟᱞᱮ ᱥᱮᱫ ᱦᱚᱸ।
ᱟᱪᱷᱟ ᱟᱞᱮ ᱥᱮᱫ ᱦᱚᱸ ᱦᱚᱭ ᱚᱱᱠᱟ ᱦᱚᱸ ᱦᱩᱭ ᱫᱚ ᱦᱩᱭᱩᱜ ᱜᱮᱭᱟ ᱟᱨ ᱧᱮᱞ ᱦᱚᱸ ᱧᱮᱞᱚᱜ ᱠᱟᱱ ᱜᱮᱭᱟ ᱱᱮᱛᱟᱨ ᱡᱟᱹᱥᱛᱤ ᱜᱮ ᱦᱚᱸ ᱚᱱᱠᱟ ᱜᱮ ᱡᱟᱦᱟᱸ ᱫᱚ ᱧᱮᱞᱚᱜᱼᱟ ᱡᱮ ᱠᱩᱲᱤ ᱦᱚᱯᱚᱱ ᱛᱟᱠᱚ ᱠᱚ ᱱᱚᱛᱮ ᱵᱟᱹᱦᱩ ᱠᱚ ᱟᱹᱜᱩ ᱟᱠᱟᱫᱮᱭᱟ ᱦᱚᱭ ᱚᱱᱟ ᱯᱚᱨᱮᱨ ᱫᱤᱱ ᱜᱮ ᱠᱤ ᱵᱟᱨ ᱫᱤᱱ ᱯᱚᱨ ᱠᱚ ᱦᱤᱡᱩᱜᱼᱟ ᱟᱨ ᱚᱸᱰᱮ ᱠᱚ ᱵᱟᱞᱟ ᱯᱟᱹᱬᱦᱟᱹᱜᱼᱟ ᱚᱱᱠᱟ ᱜᱮ ᱟᱨ ᱦᱚᱸ ᱠᱚᱲᱟ ᱦᱚᱯᱚᱱ ᱵᱟᱹᱦᱩ ᱠᱩᱲᱤ ᱠᱚ ᱵᱤᱫᱟᱹᱭ ᱠᱮᱫ ᱩᱱᱠᱤᱱ ᱜᱮ ᱡᱟᱦᱟᱸ ᱫᱚ ᱟᱭᱟᱜ ᱱᱟᱹᱭᱦᱟᱹᱨ ᱥᱮᱡ ᱟᱨ ᱦᱚᱸ ᱚᱱᱟ ᱫᱚᱥᱟᱨ ᱫᱤᱱᱜᱮ ᱠᱚᱲᱟ ᱦᱚᱯᱚᱱ ᱥᱮᱱ ᱦᱚᱸ ᱠᱚ ᱡᱟᱦᱟᱸ ᱫᱚ ᱦᱮᱡ ᱮᱱ ᱜᱮᱭᱟ ᱟᱨ ᱠᱚ ᱚᱱᱠᱟ ᱜᱮ ᱧᱩᱭᱟᱠᱚ ᱡᱚᱢᱟᱠᱚ ᱛᱷᱩᱛᱤᱭᱟᱠᱚ ᱦᱮᱸᱥᱮ ᱚᱱᱠᱟ ᱜᱮ ᱟᱫᱚ ᱛᱚᱵᱮ ᱚᱱᱟ ᱢᱟ ᱥᱟᱨ ᱥᱟᱹᱜᱩᱱ ᱨᱮᱭᱟᱜ ᱵᱟᱯᱞᱟ ᱛᱚᱵᱮ ᱦᱚᱸᱜᱼᱚᱭ ᱡᱟᱦᱟᱸ ᱫᱚ ᱰᱟᱹᱝᱜᱩᱣᱟᱹ ᱛᱮ ᱦᱚᱸᱜᱼᱚᱭ ᱦᱟᱢᱟᱞ ᱦᱚᱲᱢᱚᱜ ᱟᱠᱚ ᱦᱮᱸ ᱥᱮ ᱚᱱᱟ ᱵᱟᱯᱞᱟ ᱫᱚ ᱡᱟᱦᱟᱸᱭ ᱫᱚ ᱜᱤᱫᱽᱨᱟᱹ ᱢᱮᱱᱟᱭ ᱛᱟᱭᱟ ᱵᱟᱯᱞᱟ ᱵᱟᱝ ᱦᱩᱭ ᱟᱠᱟᱱ ᱛᱟᱭᱟ ᱜᱤᱫᱽᱨᱟᱹ ᱦᱩᱭ ᱟᱠᱟᱱ ᱛᱟᱭᱟ ᱟᱨ ᱵᱟᱯᱞᱟ ᱦᱩᱭᱩᱜᱼᱟ ᱦᱮᱸ ᱥᱮ ᱚᱱᱠᱟᱱᱟᱜ ᱵᱟᱯᱞᱟ ᱫᱚ ᱟᱯᱮ ᱥᱮᱫ ᱫᱚ ᱧᱮᱞ ᱠᱟᱫᱟ ᱯᱮ ᱥᱮ ᱵᱟᱝᱯᱮ ᱧᱮᱞ ᱟᱠᱟᱫᱟ
ᱦᱮᱸ ᱦᱮᱸ ᱦᱩᱭᱩᱜ ᱜᱮᱭᱟ ᱦᱩᱭᱩᱜ ᱜᱮᱭᱟ ᱡᱟᱦᱟᱸᱭ ᱡᱟᱦᱟᱸ ᱟᱠᱚ ᱛᱮ ᱵᱟᱹᱦᱩ ᱠᱚ ᱟᱹᱜᱩ ᱠᱚᱣᱟ ᱤᱱᱟᱹ ᱛᱟᱭᱚᱢ ᱠᱚ ᱦᱟᱢᱟᱞ ᱦᱚᱲᱢᱚᱜᱼᱟ ᱜᱤᱫᱽᱨᱟᱹ ᱠᱚ ᱦᱩᱭᱩᱜ ᱜᱮᱭᱟ ᱩᱱᱠᱩ ᱫᱚ ᱢᱮᱱᱠᱷᱟᱱ ᱟᱞᱮ ᱫᱚ ᱫᱟᱹᱣᱲᱟ ᱨᱮᱫᱚ ᱵᱟᱞᱮ ᱛᱩᱞ ᱠᱚᱣᱟ ᱩᱱᱠᱩ ᱫᱚ ᱛᱤ ᱛᱮᱜᱮ ᱠᱚ ᱛᱤᱭᱟᱹᱜ ᱟᱹᱜᱩ ᱠᱚᱣᱟ ᱥᱟᱵ ᱟᱹᱜᱩ ᱠᱚᱣᱟ ᱠᱚ ᱵᱟᱯᱞᱟ ᱥᱩᱢᱚᱭ ᱥᱤᱸᱫᱽᱨᱟᱹᱫᱟᱱ ᱢᱟᱹᱭ ᱟᱨ ᱥᱤᱸᱫᱽᱨᱟᱹ ᱫᱟᱱ ᱠᱟᱹᱢᱤ ᱦᱚᱨᱟ ᱦᱩᱭᱩᱜᱼᱟ ᱩᱱᱠᱩ ᱡᱟᱦᱟᱸᱭ ᱜᱤᱫᱽᱨᱟᱹ ᱠᱚ ᱦᱩᱭᱩᱜ ᱫᱚ ᱩᱱᱠᱩ ᱦᱚᱲ ᱫᱚ ᱡᱟᱦᱮᱨ ᱟᱭᱳᱣᱟᱜ ᱚᱱᱟ ᱫᱟᱹᱣᱲᱟ ᱨᱮᱫᱚ ᱵᱟᱠᱚ ᱫᱩᱲᱩᱵ ᱠᱚᱣᱟ ᱩᱱᱠᱩ ᱫᱚ ᱵᱟᱝ ᱢᱤᱫ ᱛᱟᱠᱷᱚᱱ ᱫᱚ ᱠᱚ ᱪᱷᱩᱸᱶᱛᱚᱜᱼᱟ ᱠᱚ ᱚᱱᱟ ᱠᱷᱟᱹᱛᱤᱨ ᱰᱟᱺᱜᱩᱣᱟᱹ ᱠᱩᱲᱤ ᱜᱤᱫᱽᱨᱟᱹ ᱜᱮ ᱚᱱᱟ ᱤᱭᱟᱹ ᱨᱮᱫᱚ ᱠᱚ ᱫᱩᱲᱩᱵ ᱫᱟᱹᱲᱮᱭᱟᱜᱼᱟ ᱫᱟᱹᱣᱲᱟᱹ ᱨᱮᱫᱚ
ᱟᱪᱷᱟ ᱟᱨ ᱵᱟᱝᱢᱟ ᱠᱚ ᱞᱟᱹᱭᱟ ᱡᱮ ᱡᱟᱦᱟᱸᱭ ᱠᱩᱲᱤ ᱜᱤᱫᱽᱨᱟᱹ ᱪᱟᱸᱫᱚ ᱨᱮ ᱡᱟᱦᱟᱸ ᱟᱠᱚᱣᱟᱜ ᱦᱩᱭᱩᱜᱼᱟ ᱦᱮᱸᱥᱮ ᱡᱟᱦᱟᱸ ᱪᱟᱸᱫᱚ ᱨᱮ ᱢᱤᱫ ᱦᱩᱭᱩᱜᱼᱟ ᱚᱱᱟ ᱦᱩᱭᱩᱜ ᱠᱷᱟᱱ ᱫᱟᱹᱣᱲᱟᱹ ᱪᱮᱛᱟᱱ ᱨᱮ ᱞᱟᱫᱮ ᱵᱟᱭ ᱜᱟᱱᱚᱜᱼᱟ ᱛᱚ ᱚᱱᱟ ᱦᱚᱸ ᱟᱯᱮ ᱥᱮᱫ ᱫᱚ ᱚᱱᱟ ᱠᱟᱛᱷᱟ ᱫᱚ ᱛᱤᱱᱟᱹᱜ ᱴᱟᱜ ᱥᱟᱹᱨᱤᱭᱟ ᱛᱤᱱᱟᱹᱜ ᱴᱟ ᱮᱲᱮᱭᱟ
ᱟᱫᱚ ᱚᱱᱟ ᱢᱟ ᱟᱠᱷᱟᱱ ᱵᱟᱹᱧ ᱞᱟᱹᱭ ᱫᱟᱲᱮᱭᱟᱜ ᱠᱟᱱᱟ ᱤᱧ ᱫᱚ ᱟᱫᱚᱜ ᱚᱱᱟ ᱛᱚ ᱵᱟᱰᱟᱭ ᱠᱮᱭᱟ ᱠᱚ ᱛᱚ ᱚᱲᱟᱜ ᱠᱚᱨᱮᱱ ᱦᱚᱲ ᱫᱚ ᱡᱟᱦᱟᱸᱭ ᱢᱟᱺᱡᱷᱤ ᱜᱚᱰᱮᱛ ᱠᱚᱫᱚ ᱩᱱᱠᱩ ᱠᱚᱫᱚ ᱠᱚ ᱵᱩᱡᱽ ᱜᱮᱭᱟ ᱠᱚ ᱵᱟᱰᱟᱭ ᱜᱮᱭᱟ ᱠᱚ ᱚᱠᱟ ᱞᱮᱠᱟᱱ ᱥᱚᱢᱚᱭ ᱪᱮᱫ ᱵᱟᱝ ᱤᱧ ᱫᱚ ᱚᱱᱠᱷᱟᱱ ᱵᱟᱹᱧ ᱞᱟᱹᱭ ᱫᱟᱲᱮᱭᱟᱜ ᱠᱟᱱᱟ
ᱛᱤᱱᱟᱹᱜ ᱴᱟ ᱥᱟᱹᱨᱤᱭᱟ ᱥᱮ ᱠᱷᱟᱹᱞᱤᱭᱟ
ᱟᱪᱷᱟ ᱛᱚᱵᱮ ᱟᱹᱰᱤ ᱱᱟᱯᱟᱭ ᱦᱚᱸᱜᱼᱚᱭ ᱦᱚᱸᱜᱼ ᱱᱟ ᱠᱚ ᱫᱚ ᱵᱟᱰᱟᱭ ᱞᱟᱹᱠᱛᱤ ᱠᱟᱱᱟ ᱪᱮᱫᱟᱜ ᱥᱮ ᱟᱵᱚ ᱥᱟᱶᱛᱟᱨᱮ ᱛᱟᱦᱮᱸ ᱵᱟᱠᱷᱨᱟ ᱛᱚᱵᱮ ᱦᱩᱜᱼᱩᱭ ᱡᱟᱦᱟᱸᱭ ᱜᱤᱫᱽᱨᱟᱹ ᱛᱮᱦᱮᱸᱱᱟ ᱩᱱᱤ ᱜᱤᱫᱽᱨᱟᱹ ᱫᱚ ᱛᱚᱵᱮ ᱩᱱᱤ ᱡᱩᱫᱤ ᱟᱡ ᱟᱡ ᱜᱚᱜᱚ ᱵᱟᱵᱟ ᱛᱟᱹᱠᱤᱱᱟᱜ ᱵᱟᱯᱞᱟ ᱵᱟᱝ ᱦᱩᱭ ᱠᱟᱛᱮᱫ ᱜᱮ ᱟᱡ ᱡᱟᱱᱟᱢ ᱦᱟᱛᱟᱣ ᱠᱟᱜᱼᱟ ᱛᱚ ᱡᱟᱦᱟᱸ ᱟᱡ ᱟᱭᱳ ᱵᱟᱵᱟ ᱛᱟᱹᱠᱤᱱᱟᱜ ᱵᱟᱯᱞᱟ ᱚᱠᱛᱚ ᱫᱚ ᱚᱠᱟ ᱨᱮᱠᱚ ᱫᱚᱦᱚ ᱠᱟᱭ ᱠᱷᱟᱱᱟ
ᱟᱞᱮ ᱥᱮᱫ ᱫᱚ ᱡᱷᱚᱲᱟ ᱛᱮᱠᱚ ᱦᱟᱹᱨᱩᱵ ᱠᱚ ᱛᱟᱦᱮᱸᱫᱼᱟ ᱩᱱᱠᱩ ᱜᱤᱫᱽᱨᱟᱹ ᱫᱚ ᱟᱭᱳ ᱵᱟᱵᱟ ᱣᱟᱜ ᱵᱟᱯᱞᱟ ᱫᱚ ᱵᱟᱠᱚ ᱧᱮᱞ ᱦᱚᱪᱚ ᱠᱚᱣᱟ ᱟᱞᱮ ᱥᱮᱫ ᱫᱚ ᱚᱱᱠᱟ ᱠᱚ ᱱᱤᱭᱚᱢ ᱨᱮ ᱢᱮᱱᱟᱜᱼᱟ
ᱟᱪᱪᱷᱟ ᱟᱞᱮ ᱥᱮᱫ ᱦᱚᱸ ᱟᱞᱮ ᱥᱮᱫ ᱦᱚᱸ ᱚᱱᱠᱟ ᱜᱮ ᱡᱮ ᱥᱟᱹᱜᱤᱧ ᱢᱤᱫ ᱵᱟᱨᱭᱟ ᱟᱹᱛᱩ ᱯᱟᱨᱚᱢ ᱠᱚ ᱤᱫᱤ ᱠᱟᱭᱟ ᱟᱨ ᱚᱸᱰᱮ ᱜᱮᱠᱚ ᱫᱚᱦᱚ ᱠᱟᱭᱟ ᱟᱨ ᱯᱷᱳᱱ ᱠᱟᱛᱮᱫ ᱥᱮ ᱱᱮᱛᱟᱨ ᱫᱚ ᱯᱷᱳᱱ ᱡᱩᱜᱽ ᱚᱱᱠᱟ ᱠᱚ ᱞᱟᱹᱭ ᱟᱠᱚᱣᱟ ᱦᱮᱸ ᱡᱮ ᱱᱚᱸᱰᱮ ᱛᱟᱦᱮᱸ ᱦᱟᱛᱟᱲ ᱚᱜ ᱢᱮ ᱚᱱᱠᱟ ᱠᱚ ᱦᱟᱹᱨᱩᱵ ᱦᱟᱛᱟᱲ ᱠᱚᱣᱟ ᱡᱷᱚᱲᱟ ᱛᱤᱱ ᱵᱷᱚᱨ ᱦᱟᱱᱛᱮ ᱟᱡ ᱟᱭᱳ ᱵᱟᱵᱟ ᱛᱟᱹᱠᱤᱱ ᱟᱜ ᱵᱟᱯᱞᱟ ᱵᱟᱝ ᱯᱩᱨᱟᱹᱜ ᱠᱟᱱ ᱦᱚᱭᱥᱟᱹ ᱚᱝᱠᱟ ᱚᱱᱟ ᱯᱚᱨ ᱠᱚ ᱟᱹᱜᱩ ᱠᱚ ᱛᱟᱦᱮᱱᱟ ᱟᱫᱚ ᱜᱤᱫᱽᱨᱟᱹ ᱫᱚ ᱢᱤᱫ ᱴᱮᱱ ᱠᱟᱛᱷᱟ ᱠᱟᱱᱟ ᱡᱮ ᱦᱮᱸ ᱟᱡ ᱟᱭᱳ ᱵᱟᱵᱟ ᱣᱟᱜ ᱵᱟᱯᱞᱟ ᱧᱮᱞ ᱫᱚ ᱞᱟᱹᱠᱛᱤ ᱵᱟᱝ ᱠᱟᱱᱟ ᱡᱮᱦᱮᱛᱩ ᱦᱮᱛᱩ ᱟᱹᱣᱨᱤ ᱦᱮᱡ ᱨᱮᱜᱮ ᱮᱸ ᱡᱩᱫᱤ ᱵᱟᱯᱞᱟ ᱵᱟᱝ ᱦᱳᱭᱳᱜᱼᱟᱡ ᱦᱮᱡ ᱠᱟᱛᱮᱜ ᱜᱮ ᱡᱟᱦᱟᱸ ᱵᱟᱯᱞᱟ ᱦᱳᱭᱳᱜ-ᱟ ᱚᱱᱟ ᱫᱚ ᱩᱱᱤ ᱧᱮᱞ ᱞᱟᱹᱠᱛᱤ ᱵᱟᱝ ᱠᱟᱱ ᱛᱟᱭᱟ ᱟᱫᱚ ᱟᱡ ᱫᱚ ᱵᱟᱯᱞᱟ ᱯᱚᱨ ᱦᱮᱡ ᱨᱮᱭᱟᱜ ᱞᱟᱹᱠᱛᱤ ᱠᱟᱱ ᱛᱟᱭᱟ ᱦᱮᱸᱥᱮ
ᱦᱮᱸ ᱦᱮᱸ ᱦᱮᱸ
ᱛᱚᱵᱮ ᱟᱯᱮ ᱥᱮᱫ ᱫᱚ ᱱᱚᱜᱼᱚᱭ ᱡᱟᱦᱟᱸ ᱫᱚ ᱦᱚᱸᱜᱚ ᱠᱟᱱᱟ ᱵᱟᱯᱞᱟ ᱠᱚᱫᱚ ᱧᱮᱞᱚᱜ ᱜᱮᱭᱟ ᱥᱮ ᱵᱟᱝ ᱡᱟᱦᱟᱸ ᱫᱚ ᱥᱟᱸᱜᱷᱟ ᱵᱟᱯᱞᱟ
ᱥᱟᱸᱜᱷᱟ ᱵᱟᱯᱞᱟ ᱢᱟᱱᱮ ᱫᱚ ᱵᱟᱹᱧ ᱵᱩᱡᱷᱟᱹᱣᱮᱫᱼᱟ ᱚᱠᱟ ᱴᱟᱜ ᱵᱟᱯᱞᱟᱢ ᱞᱟᱹᱭ ᱟᱢ ᱠᱟᱹᱴᱤᱡ ᱮᱢ ᱞᱟᱹᱭ ᱟᱹᱧ ᱠᱷᱮᱭᱟ ᱱᱟᱯᱟᱭ ᱠᱚᱜᱼᱟ
ᱡᱩᱫᱤ ᱡᱟᱦᱟᱸᱭ ᱢᱤᱫ ᱴᱮᱱ ᱠᱩᱲᱤ ᱦᱚᱯᱚᱱ ᱡᱩᱫᱤ ᱡᱟᱢᱟᱭ ᱮ ᱜᱚᱡ ᱟᱠᱟᱱ ᱛᱟᱭᱟ ᱥᱮ ᱡᱟᱢᱟᱭ ᱮ ᱵᱟᱹᱜᱤ ᱠᱟᱫᱮᱭᱟ ᱦᱮᱸ ᱥᱮ ᱡᱟᱸᱦᱟᱭ ᱫᱚ ᱪᱷᱟᱹᱰᱣᱤ ᱥᱮ ᱨᱟᱺᱰᱤ ᱢᱮᱱᱟᱜ ᱟᱠᱟᱫ ᱠᱚᱣᱟ ᱚᱱᱠᱟᱱ ᱠᱚ ᱠᱩᱲᱤ ᱦᱚᱯᱚᱱ ᱫᱚ ᱡᱟᱦᱟᱸᱭ ᱚᱲᱟᱜ ᱨᱮ ᱫᱩᱲᱩᱵ ᱛᱟᱦᱮᱱᱟ ᱠᱚ ᱦᱮᱸᱥᱮ ᱩᱱᱠᱩ ᱜᱮᱠᱚ ᱢᱮᱛᱟᱣ ᱠᱚᱣᱟ ᱡᱟᱦᱟᱸ ᱫᱚ ᱥᱟᱸᱜᱷᱟ ᱵᱟᱯᱞᱟ ᱡᱟᱸᱦᱟ ᱫᱚ ᱢᱤᱫ ᱪᱷᱚᱴᱚ ᱟᱵᱚ ᱵᱟᱰᱟᱭ ᱡᱮ ᱢᱤᱫ ᱪᱷᱚᱴ ᱜᱮᱠᱚ ᱥᱤᱸᱫᱩᱨ ᱫᱟᱲᱮ ᱭᱟ ᱠᱚᱣᱟ ᱵᱟᱨ ᱪᱷᱚᱴ ᱫᱚ ᱵᱟᱝ ᱛᱚ ᱡᱟᱸᱦᱟᱭ ᱢᱤᱫ ᱪᱷᱚᱴ ᱠᱚ ᱥᱤᱸᱫᱩᱨ ᱠᱮᱫᱮ ᱩᱱᱤ ᱠᱤ ᱟᱨ ᱵᱟᱭ ᱵᱟᱯᱞᱟ ᱫᱟᱲᱮᱭᱟᱜᱼᱟ ᱩᱱᱤ ᱦᱚᱸ ᱵᱟᱯᱞᱟ ᱫᱟᱲᱮᱭᱟᱜ ᱜᱮᱭᱟ ᱮᱴᱟᱜ ᱮᱴᱟᱜ ᱢᱟᱹᱱᱢᱤ ᱥᱟᱶ ᱛᱮ ᱥᱮ ᱮᱴᱟᱜ ᱦᱚᱲ ᱥᱟᱶ ᱛᱮ ᱥᱚᱝᱥᱟᱨ ᱫᱚᱭ ᱛᱮᱭᱟᱨ ᱨᱟᱠᱟᱵ ᱫᱟᱲᱮᱭᱟᱜᱼᱟ ᱟᱫᱚ ᱚᱱᱟ ᱞᱮᱠᱟᱛᱮ ᱡᱟᱸᱦᱟ ᱫᱚ ᱚᱱᱮ ᱡᱮ ᱡᱟᱸᱦᱟ ᱵᱟᱯᱞᱟ ᱦᱩᱭᱩᱜ ᱚᱱᱟ ᱵᱟᱯᱞᱟ ᱜᱮᱠᱚ ᱢᱮᱛᱟᱜᱼᱟ ᱥᱟᱸᱜᱷᱟ ᱵᱟᱯᱞᱟ ᱟᱨ ᱡᱟᱸᱦᱟ ᱨᱮᱫᱚ ᱚᱱᱟ ᱫᱚ ᱟᱡ ᱫᱚ ᱵᱟᱠᱚ ᱥᱤᱸᱫᱩᱨᱮᱭᱟ ᱡᱟᱦᱟ ᱫᱚ ᱚᱱᱟ ᱡᱟᱸᱦᱟ ᱫᱚ ᱥᱩᱫᱽ ᱨᱮ ᱜᱩᱞᱟᱵ ᱵᱟᱦᱟ ᱠᱚ ᱨᱮᱵᱮᱫ ᱟᱭᱟ ᱚᱱᱟ ᱜᱮ ᱟᱨ ᱠᱚᱲᱟ ᱦᱚᱯᱚᱱ ᱫᱚ ᱡᱮ ᱠᱩᱲᱤ ᱦᱚᱯᱚᱱ ᱫᱚ ᱢᱤᱫ ᱴᱮᱱ ᱠᱚᱲᱟᱣᱟᱜ ᱜᱮ ᱥᱤᱸᱫᱩᱨ ᱫᱚᱭ ᱧᱟᱢ ᱠᱤᱱᱛᱩ ᱠᱚᱲᱟ ᱫᱚ ᱟᱡ ᱫᱚᱥ ᱯᱚᱱᱫᱨᱚ ᱴᱤ ᱠᱩᱲᱤ ᱜᱤᱫᱽᱨᱟᱹ ᱦᱚᱸᱭ ᱥᱤᱸᱫᱩᱨ ᱫᱟᱲᱮ
ᱦᱳᱭ ᱦᱚᱸ
ᱛᱚ ᱱᱚᱣᱟ ᱠᱟᱛᱷᱟ ᱫᱚ ᱟᱢ ᱫᱚᱢ ᱵᱟᱲᱟᱭ ᱠᱟᱱ ᱛᱟᱦᱮᱱᱟ ᱥᱮ ᱵᱟᱝᱼᱟ
ᱦᱮᱸ ᱦᱮᱸ ᱱᱚᱣᱟ ᱫᱩᱸᱧ ᱵᱟᱲᱟᱭ ᱠᱟᱱ ᱜᱮ ᱛᱟᱦᱮᱸᱜᱼᱟ ᱢᱮᱱᱠᱷᱟᱱ ᱟᱫᱚ ᱥᱟᱸᱜᱷᱟ ᱵᱟᱯᱞᱟ ᱠᱟᱛᱷᱟ ᱴᱟᱜ ᱜᱮ ᱵᱟᱹᱧ ᱟᱸᱡᱚᱢ ᱟᱠᱟᱫ ᱛᱟᱦᱮᱸᱫᱼᱟ ᱚᱱᱠᱟᱱ ᱵᱟᱯᱞᱟ ᱫᱚ ᱵᱟᱝ ᱦᱩᱭ ᱵᱟᱲᱟ ᱟᱠᱟᱱᱟ ᱢᱮᱱᱠᱷᱟᱱ ᱤᱧ ᱟᱸᱡᱚᱢ ᱠᱟᱫ ᱜᱮᱭᱟᱭ ᱡᱮ ᱱᱚᱝᱠᱟ ᱡᱟᱦᱟᱸᱭ ᱠᱩᱲᱤ ᱜᱤᱫᱽᱨᱟᱹ ᱨᱟᱺᱰᱤ ᱪᱷᱩᱰᱟ. ᱨ ᱠᱚ ᱛᱟᱦᱮᱱᱟ ᱩᱱᱠᱩ ᱫᱚ ᱰᱚᱸᱜᱚᱨ ᱵᱟᱦᱟ ᱨᱮᱠᱚ ᱥᱤᱸᱫᱩᱨᱟᱜᱼᱟ ᱥᱩᱫ ᱠᱚ ᱨᱮᱵᱮᱫ ᱟᱠᱚᱣᱟ ᱤᱱᱟᱹ ᱛᱟᱭᱚᱢ ᱠᱷᱚᱱᱟᱜ ᱜᱮ ᱟᱫᱚ ᱠᱚ ᱥᱤᱸᱫᱩᱨᱚᱜᱟ ᱠᱚ ᱟᱨ ᱰᱟᱹᱝᱣᱟᱹ ᱨᱮᱫᱚ ᱢᱤᱫ ᱫᱷᱟᱣ ᱜᱮ ᱥᱤᱸᱫᱩᱨᱮᱢ ᱫᱟᱲᱮᱭᱟᱜᱼᱟ ᱟᱫᱚ ᱵᱟᱢ ᱫᱟᱲᱮᱭᱟᱜᱼᱟ ᱥᱤᱸᱫᱩᱨ ᱫᱚ ᱢᱟᱱᱮ ᱦᱚᱨᱟᱥᱤ ᱨᱮᱫᱚ ᱵᱟᱝᱠᱚ ᱥᱤᱸᱫᱩᱨ ᱟᱱᱤᱼᱟ ᱥᱩᱫ ᱨᱮ ᱨᱮᱵᱮᱫᱟᱠᱚ ᱥᱤᱸᱫᱩᱨ ᱠᱟᱛᱮᱫ ᱵᱟᱦᱟ ᱚᱱᱠᱟᱹᱧ ᱵᱟᱲᱟᱭ ᱫᱩᱸᱧ ᱵᱟᱲᱟᱭ ᱠᱟᱱ ᱜᱮ ᱛᱟᱦᱮᱜᱼᱟ
ᱦᱳᱭ ᱦᱳᱭ ᱚᱱᱟ ᱠᱚᱦᱚᱸ ᱦᱩᱭ ᱫᱚ ᱦᱩᱭᱩᱜ ᱠᱟᱱᱟ ᱡᱟᱹᱥᱛᱤ ᱜᱮ ᱦᱩᱭᱩᱜ ᱠᱟᱱᱟ ᱧᱮᱞ ᱫᱚ ᱧᱮᱞᱚᱜ ᱠᱟᱱ ᱜᱮᱭᱟ ᱟᱹᱰᱤ ᱟᱹᱰᱤ ᱡᱟᱹᱥᱛᱤ ᱯᱚᱨᱤ ᱢᱟᱱ ᱨᱮ ᱧᱮᱞᱚᱜ ᱠᱟᱱᱟ ᱱᱮᱛᱟᱨ ᱫᱚ ᱛᱚᱵᱮ ᱱᱚᱜᱼᱚᱭ ᱡᱮ ᱡᱟᱦᱟᱸ ᱫᱚ ᱟᱹᱠᱤᱱ ᱛᱮ ᱡᱟᱦᱟᱸ ᱠᱤᱱ ᱵᱟᱯᱞᱟᱜ ᱠᱟᱱᱟ ᱠᱤᱱ ᱛᱮ ᱚᱲᱟᱜ ᱪᱟᱞᱟᱣ ᱠᱟᱛᱮ ᱡᱟᱦᱟᱸ ᱫᱚ ᱠᱚᱸᱰᱮᱞ ᱵᱟᱯᱞᱟ ᱵᱚ ᱢᱮᱛᱟᱜ ᱜᱮᱭᱟ ᱚᱱᱟ ᱠᱩᱰᱟᱹᱱ ᱧᱮᱯᱮᱞ ᱵᱟᱯᱞᱟ ᱟᱯᱮ ᱥᱮᱫ ᱫᱚ ᱧᱮᱞᱚᱜ ᱠᱟᱱ ᱜᱮᱭᱟ ᱥᱮ ᱵᱟᱝ ᱡᱮ ᱠᱚᱲᱟ ᱠᱩᱲᱤ ᱟᱹᱠᱤᱱ ᱛᱮᱠᱤᱱ ᱠᱩᱥᱤ ᱨᱟᱹᱡᱤ ᱠᱟᱱᱟ ᱟᱹᱠᱤᱱ ᱛᱮᱠᱤᱱ ᱪᱟᱞᱟᱜ ᱠᱟᱱᱟ ᱚᱲᱟᱜ ᱛᱮ ᱛᱚ ᱚᱱᱟ ᱚᱱᱟ ᱟᱯᱮ ᱥᱮᱫ ᱧᱮᱞᱚᱜ ᱠᱟᱱᱟ ᱥᱮ ᱵᱟᱝ
ᱦᱮᱸ ᱦᱮᱸ ᱧᱮᱞᱚᱜ ᱠᱟᱱ ᱜᱮᱭᱟ ᱱᱮᱛᱟᱨ ᱢᱟ ᱟᱹᱰᱤ ᱠᱚᱢ ᱩᱢᱮᱨ ᱠᱷᱚᱱᱟᱜ ᱜᱮ ᱩᱱᱟᱹᱜ ᱚᱱᱮ ᱚᱱᱠᱟ ᱠᱩᱲᱤ ᱜᱤᱫᱽᱨᱟᱹ ᱠᱚᱲᱟ ᱜᱤᱫᱽᱨᱟᱹ ᱠᱟᱛᱷᱟ ᱠᱚ ᱵᱟᱠᱚ ᱵᱩᱡᱷᱟᱹᱣᱮᱜᱼᱟ ᱟᱹᱰᱤ ᱠᱚᱢ ᱩᱢᱮᱨ ᱨᱮᱜᱮ ᱟᱠᱚ ᱠᱩᱥᱤ ᱠᱚ ᱪᱟᱞᱟᱜ ᱠᱟᱱᱟ ᱠᱚ ᱵᱟᱯᱞᱟᱜ ᱠᱟᱱᱟ ᱠᱚ ᱟᱠᱚ ᱛᱮᱜᱮ ᱠᱚᱸᱰᱮᱞ ᱧᱟᱯᱟᱢ ᱡᱟᱦᱟᱢ ᱞᱟᱹᱭ ᱚᱪᱚᱭᱮᱫ ᱫᱚ ᱵᱚᱭᱮᱥ ᱵᱟᱝ ᱦᱩᱭ ᱨᱮᱜᱮ ᱠᱚ ᱤᱫᱤᱭᱮᱫ ᱠᱚᱣᱟ ᱠᱩᱲᱤ ᱜᱤᱫᱽᱨᱟᱹ ᱠᱚ ᱠᱚᱲᱟ ᱜᱤᱫᱽᱨᱟᱹ ᱚᱱᱠᱟ ᱧᱮᱞᱚᱜ ᱠᱟᱱ ᱜᱮᱭᱟ ᱟᱞᱮ ᱴᱷᱮᱡ ᱟᱞᱮ ᱟᱹᱛᱩ ᱥᱮᱫ ᱨᱮᱦᱚᱸ
ᱟᱪᱷᱟ ᱟᱹᱰᱤ ᱱᱟᱯᱟᱭ ᱟᱞᱮ ᱥᱮᱜ ᱦᱚᱸ ᱧᱮᱞ ᱫᱚ ᱧᱮᱞᱚᱜ ᱠᱟᱱ ᱜᱮᱭᱟ ᱱᱤᱭᱟᱹ ᱠᱩᱸᱰᱮᱞ ᱧᱮᱯᱮᱞ ᱵᱟᱯᱞᱟ ᱵᱷᱟᱹᱜᱤ ᱯᱚᱨᱤᱢᱟᱱ ᱨᱮ ᱧᱮᱞ ᱫᱚ ᱧᱮᱞᱚᱜ ᱠᱟᱱ ᱜᱮᱭᱟ ᱟᱨ ᱡᱟᱹᱥᱛᱤ ᱠᱟᱭᱛᱮ ᱟᱹᱰᱤ ᱡᱟᱹᱥᱛᱤ ᱧᱮᱞᱚᱜ ᱠᱟᱱᱟ ᱠᱚᱸᱰᱮᱞ ᱧᱮᱯᱮᱞ ᱯᱟᱯᱞᱟ ᱚᱱᱟ ᱞᱮᱠᱟᱛᱮ ᱟᱢᱫᱟ ᱡᱟᱭᱜᱟ ᱨᱮ ᱮᱸ ᱟᱹᱰᱤ ᱦᱚᱲ ᱠᱩ ᱮᱸ ᱵᱟᱨᱚᱱ ᱫᱚᱡ ᱵᱟᱯᱞᱟᱼᱟ ᱟᱫᱚ ᱡᱟᱦᱟᱸᱭ ᱡᱟᱦᱟᱸᱭ ᱟᱹᱠᱩ ᱟᱠᱚ ᱞᱮᱠᱟᱛᱮ ᱮᱸ ᱠᱩᱥᱤ ᱨᱟᱹᱡᱤ ᱠᱟᱛᱮᱜ ᱠᱩ ᱵᱟᱯ ᱞᱟᱜ ᱠᱟᱱᱟ ᱟᱫᱚ ᱩᱝᱠᱩ ᱫᱚ ᱵᱟᱹᱠᱩ ᱵᱟᱹᱠᱩ ᱟᱴᱠᱟᱣ ᱫᱟᱲᱮ ᱠᱩ ᱠᱟᱱᱟ ᱩᱱᱠᱩ ᱫᱩᱠᱩ ᱵᱟᱯᱞᱟᱜ ᱠᱟᱱ ᱜᱮᱭᱟ ᱟᱨ ᱚᱠᱚᱭ ᱦᱚᱸ ᱵᱟᱭ ᱟᱴᱠᱟᱣ ᱫᱟᱲᱮ ᱠᱚᱣᱟ ᱩᱝᱠᱩ ᱫᱚ ᱦᱟᱹᱠ ᱢᱮᱱᱟᱜ ᱟᱠᱟᱫ ᱛᱟᱹᱠᱚᱣᱟ ᱚᱱᱟ ᱞᱟᱹᱜᱤᱫ ᱛᱮ ᱥᱚᱨᱠᱟᱨ ᱡᱩᱫᱤ ᱪᱳᱸᱛᱤᱥᱴᱷᱤ ᱵᱚᱭᱮᱥ ᱦᱩᱭ ᱟᱠᱟᱱ ᱛᱟᱭᱟ ᱦᱮᱸᱥᱮ ᱚᱱᱟ ᱛᱮ ᱢᱟᱺᱡᱷᱤ ᱯᱟᱨᱟᱱᱤᱠ ᱦᱚᱸ ᱵᱟᱭ ᱟᱴᱠᱟᱣ ᱫᱟᱲᱮᱭᱟᱭᱼᱟ ᱟᱨ ᱵᱟᱭ ᱡᱳᱨ ᱫᱟᱲᱮᱭᱟᱭᱼᱟ ᱡᱮ ᱟᱞᱚᱢ ᱵᱟᱯᱞᱟᱜᱼᱟ ᱥᱮ ᱟᱞᱚᱵᱚᱱ ᱵᱟᱯᱞᱟ